ᱦᱮᱞᱳ
ᱦᱮᱞᱳ ᱜᱚᱝᱠᱮ ᱞᱟᱹᱭ ᱫᱟᱹᱞᱤᱧ ᱟᱪᱪᱷᱟ, ᱟᱪᱪᱷᱟ ᱪᱮᱫ ᱠᱚ ᱵᱤᱱ ᱪᱤᱠᱟᱹ ᱵᱟᱲᱟᱭᱮᱜ-ᱟ ᱱᱤᱛᱳᱜ ᱫᱚ?
ᱱᱤᱛᱚᱝ ᱫᱚ ᱚᱲᱟᱜ ᱠᱚᱨᱮ ᱜᱮ ᱦᱚᱸᱜ-ᱚᱭ᱾
ᱟᱪᱪᱷᱟ ᱱᱮᱛᱟᱨ ᱡᱟᱹᱯᱩᱫ ᱫᱤᱱ ᱨᱚᱦᱚᱭ ᱠᱚ ᱨᱚᱦᱚᱭ ᱵᱟᱲᱟᱭᱮᱜ-ᱟ ᱥᱮ ᱯᱮ ᱵᱟᱝ?
ᱦᱮᱸ ᱜᱚᱝᱠᱮ ᱨᱚᱦᱚᱭ ᱵᱟᱲᱟ ᱦᱩᱭᱩᱜ ᱠᱟᱱ ᱜᱮᱭᱟ᱾ ᱱᱮᱛᱟᱨ ᱫᱚᱢᱮ ᱵᱷᱚᱨ ᱠᱚ ᱪᱟᱹᱞᱩ ᱠᱟᱱᱟ ᱟᱯᱮ ᱥᱮᱫ ᱜᱮ ᱪᱮᱫᱠᱟ?
ᱟᱞᱮ ᱥᱮᱫ ᱢᱟ ᱫᱚᱢᱮ ᱥᱤᱛᱩᱝ ᱵᱟᱲᱟᱭ ᱮᱜᱟᱭ ᱫᱟᱜ ᱠᱚᱦᱚᱸ ᱚᱱᱠᱟ ᱟᱹᱣᱨᱤ ᱫᱟᱜᱟᱭ᱾ ᱛᱟᱞᱦᱮ ᱨᱚᱦᱚᱭ ᱫᱚ ᱟᱹᱣᱨᱤ ᱞᱮ ᱮᱛᱚᱦᱚᱵᱟ᱾
ᱚ ᱜᱚᱝᱠᱮ ᱚᱱᱛᱮ ᱫᱚ ᱵᱟᱭ ᱫᱟᱜ ᱫᱟ ᱥᱮ ᱪᱮᱫ?
ᱵᱟᱝ ᱵᱟᱝ ᱫᱚᱢᱮ ᱥᱤᱛᱩᱝ ᱵᱟᱲᱟᱭ ᱨᱟᱜ-ᱟᱭ᱾ ᱟᱨ ᱛᱤᱥᱮ ᱫᱟᱜ ᱟᱞᱮ ᱠᱟᱱᱟ ᱦᱮᱸ ᱥᱤᱛᱩᱝ ᱜᱮ᱾ ᱦᱮᱸ ᱡᱷᱟᱲᱮ ᱥᱤᱛᱩᱝ ᱫᱟᱭ᱾
ᱱᱚᱛᱮ ᱫᱚ ᱫᱚᱢᱮ ᱫᱟᱜ ᱵᱷᱚᱲ, ᱵᱷᱚᱲ᱾
ᱟᱪᱪᱷᱟ ᱛᱟᱞᱦᱮ ᱠᱷᱮᱛ ᱵᱟᱹᱫᱽ ᱠᱚᱨᱮ ᱩᱱᱠᱩ ᱠᱟᱴᱠᱚᱢ ᱠᱚ ᱜᱚᱸᱝᱜᱷᱟ ᱠᱚᱠᱚ ᱧᱟᱢᱚᱜ ᱠᱟᱱᱟ ᱥᱮ ᱵᱟᱝ?
ᱦᱮᱸ ᱦᱟᱯᱳᱭ ᱱᱤᱛᱚᱜ ᱫᱚ ᱟᱹᱣᱨᱤ ᱠᱚ ᱧᱟᱢ ᱦᱟᱛᱟᱲᱚᱜ-ᱟ᱾ ᱱᱤᱛ ᱦᱚᱸ ᱨᱚᱦᱚᱭ ᱠᱚᱜᱮ ᱪᱟᱞᱟᱜ ᱠᱟᱱᱟ ᱫᱚᱢᱮ᱾
ᱫᱚᱢᱮ ᱨᱚᱦᱚᱭ ᱠᱚᱜᱮ ᱴᱨᱟᱠᱴᱟᱨ ᱥᱤ ᱫᱟᱠᱚ ᱨᱚᱦᱚᱭ ᱫᱟᱠᱚ᱾
ᱦᱳᱭ ᱦᱳᱭ ᱱᱤᱛᱳᱜ ᱢᱟ ᱛᱟᱞᱦᱮ ᱚᱱᱠᱟ ᱴᱟᱠᱴᱟᱨ ᱛᱮᱜᱮ ᱯᱮ ᱥᱤ ᱵᱟᱲᱟᱭᱮᱜ-ᱟ ᱟᱯᱮ ᱫᱚ?
ᱦᱮᱸ ᱱᱚᱛᱮ ᱴᱨᱟᱠᱴᱟᱨ ᱜᱮ ᱫᱚᱢᱮ ᱪᱟᱹᱞᱩ ᱠᱟᱱᱟ ᱜᱚᱝᱠᱮ᱾ ᱱᱚᱛᱮ ᱫᱚ ᱴᱮᱠᱴᱟᱨ ᱛᱮᱜᱮ ᱡᱚᱛᱚ ᱦᱚᱲ ᱜᱮ ᱯᱨᱟᱭ ᱠᱚ ᱥᱤ ᱦᱚᱪᱚᱭ ᱫᱟ᱾
ᱚ ᱟᱪᱪᱷᱟ, ᱟᱪᱪᱷᱟ ᱦᱮᱸ ᱱᱮᱛᱟᱨ ᱢᱟ ᱜᱚᱴᱟ ᱜᱮ ᱴᱟᱠᱴᱚᱨ ᱛᱮᱠᱚ ᱥᱤ ᱦᱚᱪᱚᱭᱮᱜ-ᱟ᱾ ᱤᱠᱷᱟᱹᱱ ᱟᱞᱮ ᱥᱮᱫ ᱫᱚ ᱱᱤᱛᱚᱜ ᱦᱚᱸ ᱚᱱᱮ ᱰᱟᱺᱜᱽᱨᱤ ᱱᱟᱦᱮᱞ ᱠᱟᱰᱟ ᱱᱟᱦᱮᱞ ᱛᱮᱜᱮ ᱠᱚ ᱥᱤᱭᱮᱜᱼᱟ, ᱟ ᱚᱱᱠᱟ ᱫᱚᱢᱮ ᱫᱚ ᱵᱟᱹᱱᱩᱜᱼᱟ ᱛᱚ ᱟᱞᱮ ᱥᱮᱜ ᱴᱟᱨᱟᱠᱴᱟᱨ ᱠᱚᱫᱚ ᱢᱤᱫᱼ ᱵᱟᱨ ᱦᱮᱱᱟᱜᱼᱟ, ᱟᱹᱰᱤ ᱠᱚᱢ ᱚᱱᱟ ᱦᱚᱸ ᱠᱟᱹᱴᱤᱡ ᱴᱟᱨᱟᱠᱴᱳᱨ ᱱᱟᱦᱮᱞ ᱴᱮᱠᱴᱟᱨ ᱡᱟᱦᱟᱸ ᱫᱚᱠᱚ ᱞᱟᱹᱭ ᱫᱚ᱾
ᱚ ᱢᱟᱱᱮ ᱞᱟᱦᱟ ᱛᱮᱱᱟᱜ ᱜᱮ ᱴᱟᱠᱴᱟᱨ ᱵᱟᱝ, ᱱᱮᱛᱟᱨᱟᱜ ᱫᱚ ᱱᱷᱟᱸᱜ ᱞᱟᱹᱴᱩ ᱴᱟᱠᱴᱟᱨ ᱫᱚ ᱟᱹᱣᱨᱤ ᱪᱟᱹᱞᱩᱜᱼᱟ?
ᱟᱹ ᱵᱟᱹᱱᱩᱜᱼᱟ, ᱟᱞᱮ ᱥᱮᱫ ᱨᱮᱱ ᱮᱸ ᱪᱟᱹᱥᱤ ᱠᱚᱫᱚ ᱠᱟᱹᱴᱤᱡ ᱠᱚ ᱨᱮᱸᱜᱮᱡ ᱧᱚᱜ ᱜᱮᱭᱟ ᱥᱮ ᱟᱫᱚ ᱴᱟᱨᱟᱠᱴᱟᱨ ᱠᱚᱦᱚᱸ ᱵᱟᱝ ᱠᱚ ᱦᱟᱛᱟᱣ ᱫᱟᱲᱮ ᱟᱠᱟ ᱣᱟᱫᱟ,
ᱚ ᱟᱞᱮ ᱥᱮᱫ ᱨᱮᱱ ᱫᱚᱠᱚ ᱟᱹᱜᱩᱭᱟ ᱱᱚᱛᱮ ᱜᱮ ᱴᱟᱠᱴᱟᱨ ᱠᱚ ᱞᱟᱹᱭ ᱟᱠᱚ ᱥᱤᱭ ᱦᱚᱸ ᱥᱤ ᱟᱯ- ᱯᱨ ᱥᱤ ᱦᱚᱪᱚᱭ ᱛᱟᱯᱮᱭᱟ ᱟᱯᱮᱭᱟ ᱠᱷᱮᱛ ᱟᱫᱚ ᱞᱮ ᱦᱮᱸ ᱠᱟᱜᱼᱟ᱾ ᱢᱤᱫ ᱞᱟᱹᱭ ᱟᱠᱚ ᱢᱤᱫ ᱜᱷᱟᱹᱲᱤᱡ ᱛᱮ ᱦᱩᱭᱩᱜᱼᱟ, ᱫᱚᱢᱮ ᱦᱟᱸᱜ ᱢᱟᱱᱮ ᱦᱟᱥᱟ ᱢᱟᱱᱮ ᱵᱷᱟᱜᱤ ᱦᱟᱥᱟᱜᱼᱟ, ᱞᱟᱹᱭ ᱛᱚ ᱚᱱᱟᱛᱮ ᱟᱞᱮ ᱦᱚᱸᱞᱮ ᱥᱤ ᱦᱚᱪᱚ ᱠᱟᱜᱼᱟ
ᱚ ᱟᱪᱪᱷᱟ ᱟᱪᱪᱷᱟ ᱴᱟᱠᱴᱟᱨ ᱛᱮ ᱥᱤ ᱦᱚᱪᱚ ᱞᱮᱠᱷᱟᱱ ᱢᱟᱱᱮ ᱦᱟᱥᱟ ᱚ ᱞᱟᱹᱵᱤᱫ ᱞᱟᱹᱵᱤᱫ ᱧᱚᱜᱚᱜᱼᱟ ᱨᱚᱦᱚᱭ ᱵᱷᱟᱞᱮ ᱛᱟᱠᱚᱜᱼᱟ ᱥᱮ ᱪᱮᱛᱟ?
ᱦᱮᱸ ᱜᱚᱝᱠᱮ ᱫᱚᱢᱮ ᱞᱚᱥᱚᱫ ᱦᱚᱸ ᱞᱚᱥᱚᱫᱚᱜᱼᱟ᱾
ᱦᱮᱸ ᱦᱮᱸ ᱛᱟᱦᱮᱞᱮ ᱛᱚ ᱟᱹᱰᱤ ᱱᱟᱯᱟᱭ ᱜᱮ ᱞᱟᱹᱵᱤᱫ ᱞᱟᱹᱵᱤᱫ ᱯᱮ ᱨᱚᱦᱚᱭᱟ?
ᱦᱮᱸ ᱜᱚᱝᱠᱮ᱾ ᱡᱚᱠᱷᱚᱱ ᱨᱚᱦᱚᱭ ᱡᱚᱠᱷᱚᱱ ᱢᱟᱱᱮ ᱡᱟᱸᱜᱟ ᱠᱚᱦᱚᱸ ᱢᱟᱱᱮ ᱟᱬᱜᱚ ᱡᱚᱠᱷᱚᱱ ᱦᱚᱸ ᱴᱷᱤᱠ ᱴᱷᱟᱠ ᱟᱲᱜᱚᱱᱟ᱾ ᱟᱨ ᱨᱟᱠᱟᱵ ᱦᱚᱸ ᱟᱹᱰᱤ ᱪᱟᱬ ᱨᱟᱠᱟᱵ ᱜᱟᱱᱚᱜᱼᱟ᱾
ᱟᱪᱪᱷᱟ ᱟᱪᱪᱷᱟ ᱦᱮᱸ ᱟᱞᱮ ᱢᱟ ᱦᱚᱸᱜᱼᱚᱸᱭ ᱰᱟᱺᱜᱽᱨᱤ ᱱᱟᱦᱮᱞ ᱠᱟᱰᱟ ᱱᱟᱦᱮᱞ ᱛᱮ ᱟᱫᱚ ᱚᱸᱠᱟ ᱦᱩᱲᱩ ᱠᱚᱦᱚᱸ ᱵᱟᱝ ᱵᱤᱫᱽᱼᱚᱜᱼᱟ ᱟᱫᱚ ᱚᱸᱠᱟ ᱜᱮᱞᱮ ᱨᱚᱦᱚᱭ ᱠᱟᱜᱼᱟ᱾ ᱪᱮᱛᱟᱱ ᱪᱮᱛᱟᱱ ᱜᱮ᱾
ᱜᱚᱝᱠᱮ ᱛᱟᱦᱮᱞᱮ ᱛᱚ ᱦᱚᱭ ᱫᱟᱜ ᱠᱚ ᱦᱮᱡ ᱞᱮᱱᱠᱷᱟᱱ ᱫᱚ ᱚ ᱚᱴᱟᱝ ᱪᱟᱵᱟᱜᱼᱟ ᱛᱚ?
ᱦᱮᱸ ᱟᱫᱚ ᱨᱚᱦᱚᱭ ᱦᱤᱞᱳᱜ ᱡᱩᱫᱤ ᱫᱚᱢᱮ ᱦᱚᱭ ᱟᱛᱮᱫ ᱫᱟᱜᱽᱼᱟᱭ ᱛᱟᱦᱮᱞᱮ ᱫᱚ ᱚᱴᱟᱝ ᱚᱜᱼᱟ ᱟᱫᱚ ᱢᱮᱱᱠᱷᱟᱱ ᱵᱟᱨ ᱯᱮ ᱫᱤᱱ ᱡᱩᱫᱤ ᱦᱩᱭᱩᱜᱼᱟ ᱛᱟᱦᱮᱞᱮ ᱟᱫᱚ ᱨᱮᱦᱮᱫ ᱠᱚᱭ ᱫᱟᱹᱲ ᱟᱜᱼᱟ ᱥᱮ ᱟᱫᱚ ᱟᱴᱚᱠᱚᱜᱼᱟ᱾
ᱦᱳᱭ ᱚᱱᱟ ᱛᱚ ᱛᱟᱦᱚᱞᱮ ᱢᱚᱸᱡᱽ ᱠᱟᱛᱷᱟ ᱜᱮ ᱵᱟᱨ ᱯᱮ ᱫᱤᱱ ᱫᱷᱳᱨᱳ ᱡᱚᱫᱤ ᱵᱟᱭ ᱦᱚᱭ ᱫᱟᱜᱽ ᱠᱷᱟᱱ ᱫᱚ᱾
ᱦᱮᱸ ᱟᱫᱚ ᱚᱱᱟ ᱢᱟ ᱱᱟᱯᱟᱭ ᱜᱮ ᱵᱟᱭ ᱫᱟᱜ ᱞᱮᱠᱷᱟᱱ ᱫᱚ ᱟᱨ ᱡᱩᱫᱤ ᱫᱚᱢᱮ ᱫᱟᱜᱽᱼᱟᱭ ᱟᱨ ᱦᱚᱭᱼᱟ ᱥᱟᱶᱛᱮ ᱛᱟᱦᱮᱞᱮ ᱫᱚ ᱚᱱᱟ ᱦᱚᱭᱛᱮ ᱩᱞᱴᱟᱹᱜᱼᱟ ᱟᱨ ᱫᱟᱜ ᱦᱚᱸ ᱡᱩᱫᱤ ᱫᱟᱜᱽᱼᱟᱭ ᱛᱟᱦᱚᱞᱮ ᱛᱚ ᱟᱫᱚ ᱟᱹᱛᱩ ᱱᱟᱥᱮ᱾
ᱮᱸ ᱦᱚᱭ ᱚᱴᱟᱝ ᱚᱜᱼᱟ ᱟᱹᱛᱩ ᱪᱟᱵᱟᱜᱼᱟ ᱛᱟᱦᱚᱞᱮᱜ ᱛᱚ ᱠᱷᱮᱛ ᱨᱮᱫᱚ ᱵᱟᱝ ᱛᱟᱦᱮᱱᱟ ᱜᱚᱝᱠᱮ ᱢᱤᱫᱴᱮᱱ ᱦᱩᱲᱩ ᱫᱟᱨᱮ ᱠᱚᱫᱚ᱾
ᱦᱮᱸ ᱟᱫᱚᱵᱤᱱ ᱪᱤᱠᱟᱹᱭᱟ ᱚᱸᱠᱟ ᱠᱟᱛᱮ ᱜᱮᱞᱮ ᱨᱚᱦᱚᱭ ᱵᱟᱲᱟᱭᱮᱜᱼᱟ ᱟᱫᱚ, ᱰᱟᱺᱜᱽᱨᱤ ᱠᱚᱦᱚᱸ ᱚᱸ ᱞᱟᱦᱟ ᱛᱮᱫᱚ ᱫᱚᱢᱮ ᱠᱚ ᱱᱟᱦᱮᱞ ᱠᱚ ᱚᱨ ᱫᱟᱲᱮᱜ ᱠᱟᱱ ᱛᱟᱦᱮᱸ ᱢᱮᱱᱠᱷᱟᱱ ᱱᱮᱛᱟᱨ ᱫᱚ ᱰᱟᱺᱜᱽᱨᱤ ᱠᱚᱦᱚᱸ ᱠᱚ ᱫᱩᱨᱵᱚᱞ ᱪᱟᱵᱟᱭᱮᱱᱟ᱾
ᱚ ᱟᱫᱚ ᱱᱤᱛᱚᱝ ᱠᱚ ᱛᱚ ᱱᱚᱜᱼᱚᱸᱭ ᱛᱚ ᱜᱷᱟᱸᱥ ᱯᱷᱟᱸᱥ ᱠᱚᱫᱚ ᱵᱟᱹᱱᱩᱜᱼᱟ ᱛᱚ ᱚᱝᱠᱟ ᱪᱟᱵᱟ ᱪᱟᱞᱟᱜ ᱠᱟᱱᱟ, ᱛᱚᱝ ᱵᱚᱨᱥᱟ ᱫᱤᱱ ᱫᱚ ᱟᱫᱚ ᱵᱟᱝ ᱦᱩᱭᱩᱜᱼᱟ ᱛᱚ ᱚᱸᱠᱟ ᱫᱚ᱾
ᱦᱮᱸ ᱟᱫᱚ ᱚᱸᱠᱟ, ᱨᱮᱸᱜᱮᱡ ᱛᱮᱜᱮ ᱠᱟᱹᱢᱤ ᱵᱟᱲᱟ ᱦᱚᱪᱚ ᱠᱚ ᱦᱩᱭᱩᱜ ᱠᱟᱱᱟ, ᱚᱱᱟ ᱦᱚᱛᱮᱡ ᱛᱮᱜᱮ ᱡᱟᱹᱱᱤᱜ ᱵᱟᱠᱚ ᱚᱨ ᱫᱟᱲᱮᱜ ᱠᱟᱱᱟ᱾
ᱦᱮᱸ ᱦᱚᱭ᱾
ᱟᱫᱚ ᱜᱚᱴᱟ ᱠᱷᱮᱛ ᱵᱟᱹᱫᱽ ᱵᱟᱹᱭᱦᱟᱹᱲ ᱠᱚᱨᱮ ᱫᱚ ᱨᱚᱦᱚᱭ ᱵᱟᱲᱟᱭᱮᱜᱼᱟ ᱠᱚ ᱥᱮ ᱟᱫᱚ ᱚᱠᱟ ᱨᱮᱢ ᱟᱹᱛᱤᱧ ᱵᱟᱲᱟ ᱠᱚᱣᱟ?
ᱢᱟ ᱛᱟᱦᱚᱞᱮ ᱛᱤᱱᱟᱹᱜ ᱜᱟᱱ ᱠᱷᱮᱛ ᱵᱮᱱ ᱨᱚᱦᱚᱭ ᱟᱠᱟᱫᱟ ᱜᱚᱝᱠᱮ?
ᱟᱸ ᱨᱚᱦᱚᱭ ᱫᱚ ᱚᱱᱟ ᱵᱟᱹᱭᱦᱟᱹᱲ ᱨᱮ ᱵᱟᱨᱭᱟ ᱠᱷᱮᱛ ᱜᱮ ᱫᱟᱜ ᱟᱠᱟᱱᱟ ᱟᱫᱚ ᱛᱚ ᱚᱸᱠᱟ ᱵᱟᱨ ᱵᱟᱝ ᱨᱚᱦᱚᱭ ᱵᱟᱲᱟ ᱦᱩᱭ ᱠᱟᱱᱟ? ᱦᱟᱯᱮ ᱛᱤᱥ ᱫᱟᱜ ᱡᱚᱨᱚᱜ ᱠᱟᱱᱟ ᱛᱚᱵᱮ ᱨᱚᱦᱚᱭ ᱦᱩᱭᱩᱜᱼᱟ᱾
ᱟᱨ ᱫᱟᱜ ᱫᱟᱭ ᱥᱮ ᱵᱟᱝ ᱜᱷᱚᱱᱚ ᱜᱚᱱᱚ ᱫᱚ ᱛᱟᱦᱞᱮ?
ᱜᱷᱚᱱᱚ ᱜᱷᱚᱱᱚ ᱫᱚ ᱵᱟᱭ ᱫᱟᱜ ᱮᱫᱟ ᱱᱚᱛᱮ ᱫᱚ ᱚᱱᱮ ᱨᱤᱢᱤᱞ ᱫᱚ ᱧᱮᱞᱚᱜ ᱠᱟᱱᱟ ᱢᱮᱱᱠᱷᱟᱱ ᱟᱠᱟᱥᱮᱱ ᱪᱚᱝ ᱚᱴᱟᱝ ᱯᱟᱨᱚᱢ ᱮᱜ ᱟᱭ᱾
ᱚᱻ ᱟᱨ ᱨᱤᱢᱤᱞ ᱟᱦᱞᱟ ᱠᱚᱫᱚ ᱧᱮᱞᱚᱜ ᱠᱟᱱ ᱜᱮᱭᱟ ᱫᱟᱜ ᱫᱚ ᱵᱟᱭ ᱫᱟᱜ ᱫᱟ ᱵᱟᱝ᱾
ᱦᱮᱸ ᱫᱟᱜ ᱫᱚ ᱵᱟᱭ ᱫᱟᱜ ᱮᱫᱟ ᱛᱟᱦᱞᱮ ᱟᱯᱮ ᱥᱮᱫ ᱫᱚᱢᱮ ᱫᱟᱜ ᱮᱫᱟ ᱚᱱᱠᱟ ᱜᱟᱹᱰᱤᱭᱟᱹ ᱠᱚᱫᱚ ᱜᱟᱹᱰᱤᱭᱟᱹ ᱠᱚ ᱠᱷᱚᱱᱟᱜ ᱦᱟᱠᱩ ᱠᱚ ᱫᱟᱹᱲ
ᱮ ᱜᱚᱢᱠᱮ ᱡᱟᱦᱟᱸᱭᱟ ᱜᱟᱹᱰᱤᱭᱟᱹ ᱠᱟᱱᱟ ᱮᱢᱟᱩᱱᱴ ᱠᱚ ᱢᱟᱱᱮ ᱞᱟᱦᱟ ᱵᱟᱨ ᱫᱚᱠᱚ ᱫᱟᱹᱲ ᱦᱚᱪᱚ ᱠᱟᱫ ᱠᱚᱣᱟ ᱥᱮ ᱱᱤᱭᱟᱹ ᱵᱟᱨ ᱫᱚ ᱟᱫᱚ ᱠᱟᱹᱴᱤᱡ ᱵᱩᱫᱽᱫᱷᱤ ᱟᱛᱮᱫ ᱠᱚ ᱚᱱᱮ ᱠᱚ ᱞᱟᱹᱭ ᱠᱟᱫᱟ ᱢᱟᱹᱱ ᱞᱟᱹᱭ ᱦᱚᱪᱚᱭ ᱫᱟᱠᱚ ᱱᱤᱭᱟᱹᱵᱟᱨ ᱫᱚ ᱵᱟᱵᱚᱱ ᱫᱟᱹᱲ ᱦᱚᱪᱚ ᱠᱚᱣᱟ ᱟᱫᱚ ᱚᱱᱮ ᱡᱟᱦᱟᱸ ᱠᱚ ᱵᱩᱞᱟᱹᱱ ᱠᱚ ᱛᱩᱫᱩᱜᱼᱟ ᱥᱮ ᱫᱟᱜ
ᱚᱱᱟ ᱠᱚᱨᱮ ᱟᱫᱚ ᱱᱮᱴ ᱠᱚᱠᱚ ᱚᱰᱟᱣ ᱟᱠᱟᱫᱟ᱾
ᱚ ᱟᱪᱪᱷᱟ ᱟᱪᱪᱷᱟ ᱢᱟᱱᱮ ᱢᱤᱫᱴᱮᱱ ᱦᱟᱠᱩ ᱦᱚᱸ ᱵᱟᱠᱚ ᱫᱟᱹᱲ ᱦᱚᱪᱚ ᱟᱠᱚ ᱠᱟᱱᱟ᱾
ᱦᱮᱸ ᱦᱮᱸ ᱟᱫᱚ ᱱᱚᱜᱼᱚᱭ ᱡᱟᱦᱟᱸᱭ ᱩᱱᱤ ᱵᱟᱸᱫ ᱠᱟᱱ ᱛᱟᱭᱟ ᱡᱟᱦᱟᱸᱭᱟᱜ ᱩᱱᱤ ᱢᱟᱞᱤᱠ ᱠᱟᱱᱟᱭ ᱩᱱᱤ ᱫᱚᱭ ᱞᱟᱹᱭᱫᱟᱭ ᱱᱤᱭᱟᱹ ᱵᱟᱨ ᱫᱷᱟᱣ ᱦᱟᱠᱚ ᱵᱟᱹᱧ ᱫᱟᱹᱲ ᱪᱚ ᱜᱚᱛᱚ ᱟᱨ ᱱᱮᱴ ᱟᱹᱰᱤ ᱨᱟᱜᱤ ᱢᱟᱱᱮ ᱳᱰᱟᱣ ᱟᱠᱟᱫᱟ ᱱᱤᱭᱟᱹ ᱵᱟᱨ ᱫᱚ
ᱚ ᱟᱪᱪᱷᱟ ᱟᱪᱪᱷᱟ ᱛᱟᱦᱚᱞᱮ ᱱᱤᱭᱟᱹ ᱵᱟᱨ ᱫᱚ ᱛᱟᱦᱚᱞᱮ ᱚᱱᱠᱟ ᱦᱟᱹᱠᱩ ᱫᱚ ᱵᱟᱝᱯᱮ ᱡᱚᱢ ᱫᱟᱲᱮᱭᱟᱠᱚ ᱠᱟᱱᱟ ᱛᱚ ᱛᱟᱦᱚᱞᱮ?
ᱵᱟᱝ ᱜᱚᱝᱠᱮ ᱚᱱᱠᱟᱱᱟᱜ ᱠᱟᱛᱷᱟ ᱫᱚ ᱵᱟᱝ ᱠᱟᱱᱟ ᱡᱚᱢ ᱫᱚᱞᱮ ᱡᱚᱢᱮᱫ ᱠᱚᱣᱟ ᱟᱫᱚ ᱱᱚᱣᱟ ᱵᱩᱞᱟᱹᱱ ᱛᱮ ᱛᱩᱫ ᱞᱮᱱᱠᱷᱟᱱ ᱠᱟᱹᱴᱤᱡ ᱰᱷᱮᱨ ᱧᱚᱜ ᱦᱟᱹᱠᱩ ᱠᱚ ᱛᱩᱫ ᱠᱚᱣᱟ ᱟᱫᱚ ᱦᱟᱱᱮ ᱪᱮᱛᱟᱱ ᱥᱮᱫ ᱡᱚᱠᱷᱚᱱ ᱫᱟᱜ ᱛᱮ ᱨᱟᱠᱟᱵ ᱟᱠᱚ ᱦᱟᱠᱩ ᱛᱚᱠᱷᱚᱱ ᱫᱚᱞᱮ ᱡᱷᱟᱹᱞᱤ ᱠᱚᱣᱟ ᱛᱚᱠᱷᱚᱱ ᱫᱚᱞᱮ ᱴᱩᱠ ᱴᱟᱠ ᱢᱟᱱᱮ ᱩᱛᱩ ᱞᱮᱠᱟ ᱡᱚᱢ ᱫᱚᱠᱚ ᱦᱩᱭᱩᱜ ᱜᱮᱭᱟ᱾
ᱛᱮ ᱠᱚ ᱨᱟᱠᱟᱵ ᱠᱟᱱᱟ᱾ ᱚ ᱟᱪᱪᱷᱟ ᱟᱪᱪᱷᱟ ᱦᱮᱸ ᱤᱱᱟᱹ ᱠᱷᱟᱱ ᱜᱮ᱾ ᱫᱚᱢᱮ ᱡᱩᱫᱤ ᱠᱚ ᱫᱟᱹᱲᱟ ᱟᱫᱚ ᱩᱱᱤ ᱢᱟᱞᱤᱠ ᱨᱮᱱᱟᱜ ᱦᱟᱹᱠᱩ ᱛᱚ ᱠᱚᱢᱚᱜ ᱟᱠᱚ ᱥᱮ ᱟᱫᱚ ᱠᱟᱹᱴᱤᱡ ᱞᱚᱥ ᱦᱩᱭᱩᱜ ᱛᱟᱭᱟ᱾
ᱟᱯᱮᱥᱮᱫ ᱫᱚ ᱜᱚᱝᱠᱮ ᱵᱟᱸᱫᱽ ᱯᱷᱟᱸᱫᱽ ᱠᱚᱨᱮ ᱦᱟᱠᱩ ᱫᱟᱜ ᱠᱚᱫᱚ ᱯᱮᱨᱮᱡ ᱟᱠᱟᱱᱟ ᱥᱮ ᱵᱟᱝ?
ᱟᱨ ᱵᱟᱸᱫᱽ ᱠᱚᱫᱚ ᱚᱱᱠᱟ ᱫᱚ ᱟᱣᱨᱤ ᱯᱮᱨᱮᱡᱚᱜᱼᱟ ᱱᱤᱛᱚᱜ ᱫᱚ
ᱚ ᱟᱪᱪᱷᱟ᱾
ᱟᱨ ᱵᱟᱨ ᱵᱟᱨ ᱫᱤᱱ ᱜᱟᱱ ᱡᱩᱫᱤ ᱫᱟᱜᱟᱭ ᱛᱟᱦᱚᱞᱮ ᱯᱮᱨᱮᱡᱚᱜᱼᱟ᱾
ᱟᱢᱟ ᱡᱳᱲᱟ ᱞᱚᱥ ᱦᱩᱭᱩᱜᱼᱟ ᱵᱟᱝ?
ᱦᱳᱭ ᱡᱚᱨᱟᱞᱳ ᱥᱟᱺᱦᱤᱡ ᱟᱫᱚ ᱱᱚᱜᱼᱚᱭ ᱡᱮ ᱚᱱᱟ ᱫᱟᱜ ᱡᱟᱦᱟᱸ ᱞᱤᱸᱡᱤ ᱟᱬᱜᱚᱭᱮᱱᱟ ᱚᱱᱠᱟ ᱛᱮᱜᱮ ᱠᱤᱪᱷᱩᱜᱟᱱ ᱦᱟᱹᱠᱩ ᱠᱚ ᱨᱟᱠᱟᱵ ᱞᱮᱱᱟ ᱟᱫᱚ ᱩᱱᱠᱩ ᱜᱮᱞᱮ ᱥᱟᱵ ᱵᱟᱲᱟ ᱠᱮᱫ ᱠᱚᱣᱟ᱾
ᱚ ᱜᱚᱝᱠᱮ ᱟᱨ ᱛᱤᱱᱟᱹᱜ ᱜᱟᱱ ᱦᱟᱹᱠᱩ ᱯᱮ ᱥᱟᱵ ᱞᱮᱫ ᱠᱚᱣᱟ?
ᱥᱟᱵ ᱞᱮᱫ ᱠᱚᱣᱟᱞᱮ ᱚᱱᱠᱟ ᱰᱷᱮᱨ ᱜᱮ ᱢᱟᱝᱽᱜᱨᱤ ᱠᱚᱠᱚ ᱨᱟᱠᱟᱵ ᱠᱟᱱ ᱛᱟᱦᱮᱱᱟ᱾ ᱢᱟᱸᱜᱽᱨᱤ ᱦᱟᱹᱠᱩ ᱧᱮᱞ ᱟᱠᱟᱫ ᱠᱚᱣᱟᱵᱮᱱ ᱛᱚ?
ᱦᱮᱸ ᱜᱚᱝᱠᱮ ᱩᱱᱠᱩ ᱡᱟᱦᱟᱸ ᱢᱟᱱᱮ ᱵᱚᱦᱚᱜ ᱢᱚᱪᱟ ᱥᱩᱨ ᱨᱮ ᱠᱟᱹᱴᱤᱡ ᱛᱟᱦᱮᱱ ᱛᱟᱠᱚ ᱪᱮᱫ ᱡᱮ. ᱞᱮᱧ ᱡᱮ. ᱞᱮᱧ ᱠᱟᱹᱴᱤᱡ ᱵᱟᱝ?
ᱦᱳᱭ ᱦᱳᱭ ᱦᱳᱭ ᱢᱚᱪᱟ ᱨᱟᱸᱜᱟ ᱥᱩᱲ ᱛᱟᱦᱮᱱ ᱛᱟᱠᱚᱣᱟ ᱟᱨ ᱚᱱᱮ ᱟᱨ ᱚᱱᱮ ᱵᱟᱨᱭᱟ ᱜᱩᱛᱩᱣᱟᱜ ᱡᱤᱱᱤᱥ ᱛᱟᱦᱮᱱ ᱛᱟᱠᱚ ᱫᱚ ᱥᱟᱭᱤᱰ ᱨᱮ ᱵᱟᱨ ᱫᱷᱟᱨᱮ᱾
ᱚ ᱜᱚᱝᱠᱮ ᱛᱟᱦᱚᱞᱮ ᱞᱤᱧ ᱧᱮᱞ ᱠᱟᱫ ᱠᱚᱣᱟ ᱩᱱᱠᱩ ᱫᱚ ᱟᱞᱮ ᱥᱮᱫ ᱦᱚᱸ ᱦᱮᱱᱟᱜ ᱫᱚ ᱦᱮᱱᱟᱜ ᱠᱚᱣᱟ ᱜᱚᱝᱠᱮ ᱩᱱᱠᱩ ᱦᱟᱹᱠᱩ ᱫᱚ᱾
ᱦᱳᱭ ᱦᱳᱭ ᱟᱫᱚ ᱩᱱᱠᱩ ᱫᱚ ᱥᱮᱭᱟ ᱥᱟᱠᱟᱢ ᱞᱮᱠᱟ ᱠᱚ ᱧᱮᱞᱚᱜᱼᱟ᱾ ᱫᱟᱜ ᱢᱟᱱᱮ ᱛᱟᱵᱮᱨ ᱵᱟᱲᱟ ᱠᱚᱜᱼᱟ ᱛᱚ ᱠᱚ᱾
ᱦᱮᱸ ᱜᱚᱝᱠᱮ ᱵᱟᱝᱠᱚ ᱩᱨᱩᱢ ᱞᱟᱹᱜᱤᱫᱚᱜᱼᱟ᱾
ᱦᱮᱸ ᱥᱟᱺᱜᱤᱧ ᱠᱷᱚᱱᱟᱜ ᱫᱚ ᱵᱟᱠᱚ ᱩᱨᱩᱢ ᱞᱟᱹᱜᱤᱫᱚᱜᱼᱟ᱾
ᱟᱪᱪᱷᱟ ᱩᱱᱠᱩ ᱜᱮ ᱛᱤᱱᱟᱹᱜ ᱜᱟᱱ ᱵᱮᱱ ᱡᱷᱟᱹᱞᱤ ᱞᱮᱫ ᱠᱚᱣᱟ?
ᱩᱱᱠᱩ ᱥᱟᱵ ᱦᱩᱭ ᱞᱮᱱᱟ ᱯᱚᱱᱨᱚᱴᱤ ᱜᱟᱱ᱾
ᱚ ᱜᱚᱝᱠᱮ ᱟᱹᱰᱤ ᱩᱛᱟᱹᱨ ᱜᱟᱱ ᱫᱚ᱾
ᱦᱮᱸ ᱡᱟᱹᱥᱛᱤ ᱜᱮ ᱡᱚᱢ ᱵᱟᱲᱟ ᱦᱩᱭᱱᱟ ᱩᱛᱩ ᱵᱟᱲᱟ ᱠᱮᱫ ᱠᱚᱣᱟᱞᱮ᱾ ᱟᱨ ᱯᱩᱴᱷᱤᱹ ᱦᱟ. ᱠᱩ ᱠᱚ ᱥᱟᱵ ᱵᱟᱲᱟ ᱦᱩᱭ ᱞᱮᱱᱟ ᱩᱱᱠᱩ ᱫᱚ ᱨᱚᱦᱚᱲ ᱦᱩᱭ ᱟᱠᱟᱱᱟ᱾
ᱟᱨ ᱢᱟᱹᱝᱜᱤ ᱢᱟᱹᱝᱜᱽᱨᱤ ᱦᱟᱹᱠᱩ ᱫᱚᱯᱮ ᱨᱚᱦᱚᱲ ᱞᱮᱫ ᱠᱚᱣᱟ ᱥᱮ ᱵᱟᱝ?
ᱵᱟᱵᱟ ᱩᱱᱠᱩ ᱫᱚ ᱡᱚᱢ ᱪᱟᱵᱟ ᱦᱩᱭᱱᱟ ᱡᱷᱚᱛᱚ ᱜᱮ᱾
ᱟᱨ, ᱫᱚᱢᱮ ᱠᱚ ᱥᱤᱵᱤᱞ ᱠᱟᱱ ᱛᱟᱦᱮᱸᱫ ᱥᱮ?
ᱦᱮᱸ ᱩᱱᱠᱩ ᱫᱚ ᱟᱹᱰᱤ ᱠᱚᱴᱨᱟ ᱜᱮᱠᱚ ᱥᱤᱵᱤᱞ ᱫᱚ ᱢᱟᱹᱝᱜᱽᱨᱤ ᱠᱩ᱾ ᱡᱩᱫᱤ ᱵᱤᱱ ᱡᱚᱢ ᱠᱚᱣᱟ ᱥᱮ ᱟᱫᱚ ᱵᱟᱵᱤᱱ ᱦᱤᱲᱤᱧ ᱫᱟᱲᱮᱭᱟᱜ, ᱚᱱᱠᱟ ᱠᱚ ᱥᱤᱵᱤᱞ ᱫᱚ᱾
ᱟᱹᱞᱤᱧ ᱫᱚ ᱟᱹᱰᱤ ᱫᱤᱱ ᱞᱟᱦᱟᱞᱤᱧ ᱡᱚᱢ ᱞᱮᱫ ᱠᱚᱣᱟ ᱜᱚᱝᱠᱮ᱾ ᱟᱨ-
ᱚ ᱟᱪᱪᱷᱟ ᱟᱪᱪᱷᱟ ᱛᱟᱦᱚᱞᱮ ᱟᱯᱮ ᱫᱚ ᱪᱤᱞᱤ ᱦᱟᱹᱠᱩ ᱠᱚᱯᱮ ᱥᱟᱵ ᱵᱟᱲᱟ ᱠᱮᱫ ᱠᱚᱣᱟ?
ᱟᱞᱮ ᱫᱚ ᱩᱱᱠᱩ ᱵᱟᱸᱫ ᱠᱚᱨᱮᱱ ᱜᱮ ᱡᱟᱦᱟᱸᱭ ᱠᱚᱠᱚ ᱟᱲᱟᱜ ᱠᱟᱠᱚᱣᱟ ᱩᱱᱠᱩ ᱠᱚ ᱨᱟᱠᱟᱵᱟ᱾ ᱡᱮᱢᱚᱱ ᱩᱱᱠᱩ ᱯᱚᱱᱟ ᱦᱟᱹᱠᱩ ᱠᱚ ᱟᱨ ᱩᱱᱠᱩ ᱯᱟᱨᱪᱟᱜ ᱟᱠᱚ ᱡᱟᱦᱟᱸᱭ ᱜᱟᱹᱰᱭᱟᱹ ᱵᱷᱤᱛ -ᱛᱤᱨ ᱨᱮᱜᱮ ᱩᱱᱠᱩ ᱯᱩᱴᱤ ᱦᱟᱹᱠᱩ ᱯᱩᱴᱤ ᱰᱟᱹᱲᱠᱟᱹ ᱩᱱᱠᱩ ᱠᱚ ᱞᱟᱹᱜᱤᱫ ᱩᱱᱠᱩ ᱠᱚᱜᱮᱞᱮ ᱥᱟᱵ ᱵᱟᱲᱟ ᱠᱚᱣᱟ᱾
ᱚ ᱟᱪᱪᱷᱟ ᱟᱪᱪᱷᱟ ᱛᱟᱦᱚᱞᱮ ᱰᱟᱹᱲᱠᱟᱹ ᱦᱟᱹᱠᱩ ᱫᱚ ᱟᱯᱮ ᱥᱮᱫ ᱫᱚ ᱯᱤᱴᱷᱟᱹ ᱠᱚᱣᱟ ᱠᱚ ᱥᱮ ᱵᱟᱝ?
ᱟᱨ ᱱᱚᱛᱮ ᱫᱚ ᱵᱟᱝᱞᱮ ᱯᱤᱴᱷᱟᱹ ᱠᱚᱣᱟ ᱜᱚᱝᱠᱮ ᱟᱞᱮ ᱫᱚ ᱩᱛᱩ ᱠᱟᱛᱮᱫ ᱜᱮᱞᱮ ᱡᱚᱢ ᱠᱚᱣᱟ ᱩᱛᱩ ᱠᱚᱣᱟᱞᱮ ᱞᱟᱫ ᱠᱚᱣᱟᱨᱮ ᱵᱚᱞᱚᱝ
ᱚ ᱟᱪᱪᱷᱟ ᱟᱪᱪᱷᱟ ᱟᱞᱮ ᱥᱮᱫ ᱢᱟ ᱰᱟᱹᱲᱠᱟᱹ ᱦᱟᱹᱠᱩ ᱠᱚᱫᱚ᱾ ᱚᱱᱠᱟ ᱯᱤᱴᱷᱟᱹ ᱵᱟᱲᱟ ᱠᱚᱣᱟ ᱠᱚ ᱟᱹᱰᱤ ᱛᱟᱜᱽᱲᱟ ᱜᱮᱠᱚ ᱥᱤᱵᱤᱞᱟ᱾
ᱜᱚᱝᱠᱮ ᱯᱤᱴᱷᱟᱹ ᱫᱚ ᱟᱞᱮ ᱥᱮᱫ ᱫᱚ ᱵᱟᱝᱠᱚ ᱯᱤᱴᱷᱟᱹ ᱫᱚ ᱟᱞᱮ ᱥᱮᱜ ᱫᱚ ᱵᱟᱝ ᱠᱚ ᱯᱤᱴᱷᱟᱹ ᱵᱟᱲᱟ ᱟᱠᱟᱫᱟ ᱟᱨ ᱟᱹᱞᱤᱧ ᱦᱚᱸ ᱵᱟᱹᱞᱤᱧ ᱯᱤᱴᱷᱟᱹ ᱵᱟᱲᱟ ᱟᱠᱟᱫᱟ ᱟᱞᱮ ᱚᱲᱟᱜ ᱠᱚᱨᱮ ᱦᱚᱸ ᱚᱱᱠᱟ᱾
ᱟᱪᱪᱷᱟ ᱟᱪᱪᱷᱟ ᱢᱟᱱᱮ ᱪᱮᱫ ᱦᱟᱹᱠᱩ ᱦᱚᱸ ᱵᱟᱠᱚ ᱯᱤᱴᱷᱟᱹ ᱵᱟᱲᱟᱭ ᱜᱮᱭᱟ, ᱥᱮ ᱚᱱᱠᱟ ᱦᱟᱹᱠᱩ ᱢᱮᱱᱟᱜ ᱠᱚᱣᱟ ᱡᱟᱦᱟᱸᱭ ᱠᱚᱫᱚ ᱠᱚ ᱯᱤᱴᱷᱟᱹ ᱠᱚᱣᱟ?
ᱵᱟᱝ ᱜᱚᱝᱠᱮ ᱱᱚᱛᱮ ᱫᱚ ᱦᱟᱹᱠᱩ ᱯᱤᱴᱷᱟᱹ ᱫᱚ ᱚᱱᱠᱟ ᱫᱚ ᱵᱟᱹᱱᱩᱜᱼᱟ᱾
ᱚ ᱟᱪᱪᱷᱟ ᱟᱪᱪᱷᱟ᱾ ᱛᱟᱦᱚᱞᱮ ᱩᱱᱠᱩ ᱰᱟᱹᱲᱠᱟᱹ ᱦᱟᱹᱠᱩ ᱡᱟᱦᱟᱸᱭ ᱠᱟᱹᱴᱤᱡ ᱠᱟᱹᱴᱤᱡ ᱜᱮᱛᱟ ᱠᱚ ᱩᱱᱠᱩ ᱛᱟᱦᱞᱮ ᱯᱤᱴᱷᱟᱹ ᱞᱮᱠᱟ ᱯᱤᱴᱷᱟᱹ ᱞᱮᱜᱟ ᱠᱚᱵᱮᱱ᱾
ᱦᱮᱸ ᱜᱚᱝᱠᱮ ᱱᱤᱭᱟᱹ ᱟᱵᱤᱱ ᱵᱤᱱ ᱞᱟᱹᱭ ᱠᱮᱫᱟ ᱱᱤᱭᱟᱹ ᱵᱟᱨ ᱫᱚᱞᱤᱧ ᱧᱮᱞ ᱠᱚᱣᱟ ᱯᱩᱨᱟᱹ ᱯᱤᱴᱷᱟᱹ ᱠᱟᱛᱮᱜ ᱜᱮ᱾
ᱦᱮᱸ ᱮᱠᱫᱚᱢ ᱟᱹᱰᱤ ᱛᱟᱜᱽᱲᱟ ᱜᱮ ᱥᱤᱵᱤᱞᱟᱚ ᱡᱩᱫᱤᱢ ᱩᱱᱠᱩᱢ ᱯᱤᱴᱷᱟᱹ ᱟᱠᱚᱣᱟ᱾ ᱟᱨ ᱮᱴᱟᱜ ᱵᱚᱲᱚ ᱦᱟᱹᱠᱩ ᱫᱚ ᱚᱱᱠᱟ ᱯᱤᱴᱷᱟᱹ ᱵᱟᱝ ᱜᱟᱱᱚᱜᱼᱟ ᱥᱮ ᱩᱱᱠᱩᱣᱟᱜ ᱫᱚ ᱡᱟᱝ ᱜᱤ ᱡᱟᱝ ᱫᱚ ᱢᱮᱱᱟᱜ᱾ ᱛᱟᱠᱚᱣᱟ᱾
ᱟᱯᱮ ᱥᱮᱫ ᱫᱚᱠᱚ ᱯᱤᱴᱷᱟᱹ ᱠᱚ ᱜᱮᱭᱟ?
ᱦᱮᱸ ᱟᱞᱮ ᱥᱮᱫ ᱫᱚ ᱚᱱᱠᱟ ᱫᱚᱢᱮ ᱠᱚ ᱯᱤᱴᱷᱟᱹ ᱵᱟᱲᱟ ᱠᱚ ᱜᱮᱭᱟ ᱜᱚᱴᱟ ᱟᱛᱩ ᱨᱮᱱ ᱦᱚᱲ ᱜᱮ᱾
ᱚ ᱜᱚᱝᱠᱮ ᱟᱨᱚ ᱪᱮᱫ ᱦᱟᱹᱠᱩ ᱠᱚᱠᱚ ᱯᱤᱴᱷᱟᱹ ᱠᱚᱣᱟ?
ᱟᱨ ᱚᱱᱠᱟᱱ ᱚᱱᱠᱟᱱ ᱦᱟᱹᱠᱩ ᱫᱚ ᱵᱟᱹᱱᱩᱜ ᱠᱚᱣᱟ ᱩᱱᱠᱩ ᱪᱷᱟᱲᱟ, ᱟᱞᱮ ᱱᱚᱣᱟ ᱠᱚᱨᱮ ᱫᱚ᱾
ᱚᱻ
ᱟᱨ ᱛᱟᱦᱚᱞᱮ ᱦᱟᱹᱠᱩ ᱠᱚᱯᱮ ᱨᱚᱦᱚᱲ ᱵᱟᱲᱟ ᱟᱠᱟᱫ ᱠᱚᱣᱟ ᱥᱮ ᱵᱟᱝ?
ᱦᱮᱸ ᱜᱚᱝᱠᱮ ᱨᱚᱦᱚᱲ ᱵᱟᱲᱟ ᱫᱚ ᱦᱩᱭ ᱟᱠᱟᱱ ᱜᱮᱭᱟ, ᱩᱱᱠᱩ ᱡᱟᱦᱟᱸᱭ ᱠᱚᱠᱚ ᱨᱟᱠᱟᱵ ᱞᱮᱱ ᱜᱮᱭᱟ ᱵᱟᱸᱴᱷ ᱠᱚᱨᱮᱱ᱾
ᱠᱚᱭᱪᱟᱱ ᱠᱚ ᱯᱩᱴᱷᱤ ᱦᱟᱹᱠᱩ ᱠᱚ᱾
ᱦᱮᱸ ᱯᱩᱴᱷᱤ ᱦᱟᱹᱠᱩ ᱠᱚ ᱟᱨ ᱟᱨᱚ ᱠᱚ ᱡᱟᱦᱟᱸᱭ ᱠᱚ ᱩᱱᱠᱩ ᱯᱚᱱᱟ ᱠᱚ ᱩᱱᱠᱩ ᱠᱚᱦᱚᱸ ᱨᱚᱦᱚᱲ ᱵᱟᱲᱟ ᱦᱩᱭ ᱟᱠᱟᱱ ᱜᱮᱭᱟ᱾
ᱚ ᱟᱪᱪᱷᱟ ᱱᱟᱯᱟᱭ ᱜᱮ ᱛᱟᱦᱞᱮ ᱩᱱᱠᱩ ᱫᱚ ᱨᱚᱦᱚᱲ ᱠᱟᱛᱮ ᱯᱮ ᱫᱚᱦᱚᱭᱮᱫ ᱠᱚᱣᱟ ᱟᱫᱚ ᱚᱱᱠᱟ ᱥᱮᱭᱟ ᱥᱮᱭᱟ ᱧᱚᱜ ᱫᱚ ᱵᱟᱠᱚ ᱥᱚᱣᱟ?
ᱵᱟᱝ ᱜᱚᱢᱠᱮ, ᱵᱟᱝᱠᱚ ᱥᱚᱣᱟ ᱩᱱᱠᱩ ᱫᱚ ᱛᱟᱥᱮ ᱠᱚᱣᱟᱞᱮ ᱟᱨᱦᱚᱸ ᱢᱟᱱᱮ ᱚᱱᱟ ᱥᱚ ᱫᱚ ᱪᱟᱵᱟᱜ ᱛᱟᱠᱚᱣᱟ ᱢᱟᱱᱮ ᱛᱟᱥᱮ ᱞᱮᱠᱚ ᱠᱷᱟᱱ ᱜᱮᱠᱚ᱾
ᱟᱪᱪᱷᱟ ᱚᱱᱟ ᱥᱤᱛᱩᱝ ᱨᱮᱯᱮ ᱛᱟᱥᱮ ᱠᱚᱣᱟ, ᱥᱮ ᱚᱱᱠᱟ ᱟᱨ ᱞᱟᱛᱟᱨ ᱨᱮ ᱟᱸᱜᱽᱨᱟ ᱯᱮ ᱫᱚᱦᱚ ᱠᱟᱜᱼᱟ ᱟᱨ ᱯᱮ ᱛᱟᱥᱮ ᱠᱟᱠᱚᱣᱟ?
ᱡᱚᱠᱷᱚᱱ ᱚᱱᱮ ᱯᱚᱨᱛᱷᱚᱢ ᱯᱚᱨᱛᱷᱚᱢ ᱨᱚᱦᱚᱲ ᱠᱚ ᱦᱩᱭᱩᱜᱼᱟ ᱜᱚᱢᱠᱮ ᱛᱚᱠᱷᱚᱱ ᱫᱚ ᱚᱱᱮ ᱪᱩᱞᱦᱟᱹ ᱡᱟᱨᱟᱠ ᱨᱮ ᱢᱟᱱᱮ ᱪᱩᱞᱦᱟᱹ ᱠᱷᱚᱱᱟᱜ ᱪᱮᱛᱟᱱ ᱨᱮ ᱢᱮᱴᱮᱱᱟᱜ ᱦᱟᱴᱟᱣ ᱵᱟᱝ ᱠᱷᱟᱱ ᱡᱟᱦᱟᱸᱱᱟᱜ ᱚᱱᱮ ᱚᱱᱠᱟᱱᱟᱜ ᱚᱱᱮ ᱪᱮᱫ ᱠᱚ ᱞᱟᱹᱭᱟ ᱜᱳᱞ ᱥᱟᱦᱤᱡ ᱚᱱᱮ ᱚᱱᱠᱟ ᱦᱟᱴᱟᱜ ᱞᱮᱠᱟ ᱱᱟᱜ ᱜᱮ ᱵᱮᱱᱟᱣ ᱠᱚ ᱛᱟᱦᱮᱸᱱᱟ ᱚᱱᱟ ᱨᱮ ᱫᱚᱦᱚ ᱠᱟᱛᱮᱫ ᱞᱮ ᱯᱨᱚᱛᱷᱚᱢ ᱞᱮ ᱩᱱᱠᱩ ᱤᱭᱟᱹ ᱠᱚᱣᱟᱞᱮ ᱪᱩᱞᱦᱟᱹ ᱪᱮᱛᱟᱱ ᱨᱮᱠᱚ ᱛᱟᱦᱮᱸᱱᱟ ᱟᱨ ᱚᱱᱟ ᱫᱷᱩᱣᱟᱹ ᱠᱚ ᱧᱟᱢᱟ ᱤᱭᱟᱹ ᱠᱚ ᱧᱟᱢᱟ ᱮᱞᱟᱝ ᱠᱚ ᱧᱟᱢᱟ ᱚᱱᱟ ᱛᱮᱜᱮ ᱠᱚ ᱨᱚᱦᱚᱲᱚᱜᱼᱟ᱾ ᱛᱟᱯᱚᱨᱮ ᱚᱱᱟ ᱯᱚᱨᱮ ᱯᱚᱨᱮ ᱫᱚ ᱥᱤᱛᱩᱝ ᱨᱮᱞᱮ ᱛᱟᱥᱮ ᱠᱚᱣᱟ ᱟᱫᱚ ᱤᱱᱟᱹ ᱛᱮᱜᱮ ᱩᱱᱟᱹᱜ ᱫᱚ ᱵᱟᱝ ᱠᱚ ᱥᱚᱣᱟ ᱜᱚᱝᱠᱮ ᱾
ᱚ ᱟᱪᱪᱷᱟ ᱟᱪᱪᱷᱟ ᱦᱮᱸ ᱛᱟᱦᱚᱞᱮ ᱱᱟᱯᱟᱭ ᱜᱮᱭᱟ, ᱟᱞᱮ ᱥᱮᱫ ᱢᱟ ᱚᱱᱠᱟ ᱨᱚᱦᱚᱲ ᱠᱚᱫᱚ ᱫᱚᱢᱮ ᱫᱚ ᱵᱟᱝᱞᱮ ᱵᱟᱲᱟᱭᱟ ᱥᱮᱭᱟ ᱜᱮᱞᱮ ᱥᱚ ᱦᱚᱪᱚ ᱠᱚᱣᱟ᱾
ᱚᱻ
ᱟᱫᱚ ᱚᱱᱟᱛᱮ ᱵᱮᱨᱮᱞ ᱛᱮᱜᱮ ᱡᱟᱹᱥᱛᱤ ᱞᱮ ᱡᱚᱢ ᱠᱚᱣᱟ ᱾
ᱚ ᱜᱚᱝᱠᱮ ᱛᱟᱦᱚᱞᱮ ᱟᱯᱮ ᱫᱚ ᱵᱟᱝ ᱯᱮ ᱨᱚᱦᱚᱲ ᱠᱚᱣᱟ ᱵᱟᱝ ᱦᱟᱹᱠᱩ ᱠᱚᱫᱚ?
ᱨᱚᱦᱚᱲ ᱫᱚ ᱚᱱᱠᱟ ᱫᱚᱢᱮ ᱫᱚ ᱵᱟᱝᱞᱮ ᱨᱚᱦᱚᱲ ᱠᱚᱣᱟ ᱾ ᱵᱮᱨᱮᱞ ᱛᱮᱜᱮ ᱵᱟᱹᱲᱛᱤ ᱞᱮ ᱡᱚᱢ ᱠᱚᱣᱟ ᱾
ᱛᱟᱦᱚᱞᱮ ᱩᱛᱩ ᱠᱟᱛᱮᱫ ᱜᱮ ᱵᱟᱝ?
ᱦᱳᱭ ᱦᱳᱭ ᱦᱳᱭ, ᱛᱟᱦᱚᱞᱮ ᱠᱟᱹᱴᱤᱡ ᱛᱮᱦᱮᱧ ᱛᱟᱦᱚᱞᱮ ᱛᱮᱦᱮᱧ ᱫᱚ ᱜᱚᱝᱠᱮ ᱛᱟᱦᱚᱞᱮ ᱪᱮᱫ ᱯᱮ ᱩᱛᱩ ᱞᱮᱫᱟ?
ᱛᱤᱦᱤᱧ ᱫᱚ ᱜᱚᱝᱠᱮ ᱩᱛᱩ ᱞᱟᱜ-ᱟ ᱞᱮ ᱛᱤᱦᱤᱧ ᱫᱚ ᱟᱞᱩ ᱾
ᱟᱞᱩ ᱫᱟᱹᱞ ᱠᱚ ᱢᱟᱱᱮ, ᱟᱞᱩ ᱫᱟᱹᱞ ᱢᱟᱱᱮ ᱢᱮᱥᱟᱢᱤᱥᱤ
ᱟᱪᱪᱷᱟ ᱟᱞᱮ ᱟᱞᱮ ᱦᱚᱸ ᱛᱤᱦᱤᱧ ᱫᱚ ᱚᱱᱠᱟ ᱥᱩᱠᱨᱤ ᱡᱤᱞ ᱞᱮ ᱩᱛᱩ ᱞᱮᱫᱟ, ᱜᱚᱡ ᱞᱮᱫᱮᱭᱟᱞᱮ ᱢᱤᱫᱴᱮᱱ ᱾
ᱚ ᱜᱚᱝᱠᱮ ᱟᱯᱮ ᱜᱮᱯᱮ ᱜᱚᱡ ᱞᱮᱫᱮᱭᱟ?
ᱦᱮᱸ ᱟᱞᱮ ᱜᱮ ᱾
ᱚ ᱜᱚᱢᱠᱮ ᱛᱤᱱᱟᱹᱜ ᱢᱟᱨᱟᱝᱤᱡ ᱯᱮ ᱜᱚᱡ ᱞᱮᱫᱮᱭᱟ ᱜᱚᱢᱠᱮ?
ᱦᱩᱭᱩᱜᱼᱟᱭ ᱟᱹᱰᱤ ᱜᱟᱱ ᱜᱮ ᱚᱱᱠᱟ ᱟᱥᱤ ᱠᱮᱡᱤ ᱜᱟᱱ ᱾
ᱟᱨ ᱡᱤᱞ ᱠᱚᱦᱚᱸ ᱵᱟᱝᱞᱮ ᱡᱚᱢ ᱪᱟᱵᱟ ᱫᱟᱲᱮᱭᱟᱫᱟ ᱟᱫᱚ ᱥᱩᱠᱨᱤ ᱡᱤᱞ ᱫᱚᱞᱮ ᱨᱚᱦᱚᱲ ᱟᱠᱟᱫᱟ᱾
ᱚᱻ ᱾
ᱛᱟᱦᱚᱞᱮ ᱥᱩᱠᱨᱤ ᱡᱤᱞ ᱠᱚᱫᱚ ᱠᱚ ᱨᱚᱦᱚᱲ ᱵᱟᱲᱟ, ᱨᱚᱦᱚᱲ ᱵᱟᱲᱟᱭ ᱜᱮᱭᱟ ᱥᱮ ᱵᱟᱝ ᱟᱯᱮ ᱥᱮᱫ ᱫᱚ?
ᱦᱮᱸ ᱜᱚᱝᱠᱮ